ᱦᱮᱸ ᱡᱚ
ᱦᱮᱸ ᱡᱚᱦᱟᱨ ᱜᱮ᱾
ᱚ ᱢᱚᱸᱡᱽ ᱵᱟ ᱲᱟ ᱜᱮ, ᱦᱳᱭ ᱦᱳᱭ ᱪᱮᱠᱟ
ᱦᱮᱸ ᱤᱧ ᱦᱚᱛᱚ ᱫᱚ ᱨᱟᱭ ᱵᱟᱲᱟ ᱜᱮ᱾
ᱛᱟᱯᱚᱨ ᱢᱟ ᱛᱟᱦᱚᱞᱮ ᱥᱟᱛᱟᱢ ᱞᱟᱹᱭ ᱛᱟᱞᱟᱝ ᱢᱮ? ᱪᱮᱫ ᱵᱟᱨᱮ ᱛᱮᱞᱟᱝ ᱜᱟᱲᱟᱣ ᱞᱮᱠᱷᱟᱱ ᱱᱟᱯᱟᱭ ᱠᱚᱜ ᱠᱮᱭᱟ?
ᱦᱮᱸ ᱟᱪᱪᱷᱟ ᱦᱳᱭ ᱟᱵᱚ ᱟᱛᱳ ᱚᱲᱟᱜ ᱨᱮᱭᱟᱜ ᱦᱩᱸ ᱢᱟᱱᱮ ᱠᱚᱢ ᱵᱚᱭᱮᱥ ᱨᱮ ᱠᱩᱲᱤ ᱜᱤᱫᱟᱹᱨᱟᱹ ᱠᱚ ᱟᱹᱰᱤ ᱪᱟᱲ ᱠᱚ ᱴᱷᱟᱶ ᱜᱚᱫᱮᱜ ᱠᱚᱣᱟ ᱦᱮᱸ ᱥᱮ ᱥᱮᱠᱚ ᱡᱟᱶᱟᱭᱮᱜ ᱠᱚᱣᱟ ᱮᱸ ᱠᱚᱢ ᱪᱮᱸᱜᱮᱜ ᱛᱚ ᱱᱚᱣᱟ ᱟᱢ ᱪᱮᱜ ᱞᱮᱠᱟ ᱢᱮᱫ ᱛᱮᱢ ᱧᱮᱞᱟ ᱢᱟᱱᱮ ᱮᱸ ᱪᱮᱫ ᱞᱮᱠᱟ ᱞᱟᱹᱠᱛᱤ ᱠᱟᱱᱟ ᱟᱨ ᱪᱮᱫᱟᱜ ᱱᱚᱝᱠᱟ ᱦᱩᱭᱩᱜ ᱠᱟᱱᱟ?
ᱢᱟᱱᱮ ᱱᱤᱭᱟᱹ ᱫᱚ ᱡᱩᱫᱤ ᱟᱞᱟᱝ ᱞᱟᱝ ᱧᱮᱞᱟᱞᱟᱝ ᱢᱟᱱᱮ ᱱᱤᱭᱟᱹ ᱜᱚᱞ ᱯᱷᱚ ᱞᱟᱦᱟᱨᱮ ᱟᱨ ᱟᱭᱢᱟ ᱟᱹᱰᱤ ᱟᱭᱢᱟ ᱜᱩᱨᱩᱛᱛᱚ ᱠᱩᱠᱞᱤ ᱫᱚᱦᱚ ᱟᱠᱟᱫ ᱛᱟᱞᱟᱝᱟ ᱱᱚᱝᱠᱟᱱᱟᱜ ᱠᱩᱠᱞᱤ ᱢᱩᱦᱩᱨ ᱟᱹᱪᱩᱨ ᱫᱚᱨᱠᱟᱨ ᱠᱟᱱᱟ ᱥᱟᱱᱟᱢ ᱢᱟᱹᱱᱢᱤᱭᱟᱜ ᱜᱮ ᱛᱚ ᱱᱤᱭᱟᱹ ᱠᱩᱠᱞᱤ ᱞᱟᱦᱟᱨᱮ ᱟᱵᱚ ᱢᱚᱴᱟᱢᱩᱴᱤ ᱯᱷᱮᱰᱟᱜ ᱨᱮ ᱧᱮᱞ ᱞᱟᱜᱟᱣ ᱵᱚᱱᱟ ᱯᱷᱮᱰᱟᱜ ᱵᱚᱞᱛᱮ ᱪᱮᱫ ᱞᱮᱠᱟᱨᱮ ᱢᱟᱱᱮ ᱟᱵᱚᱨᱮᱱ ᱟᱸ ᱦᱟᱯᱲᱟᱢ ᱠᱚᱥᱮ ᱟᱵᱚᱨᱮᱱ ᱮᱸ ᱯᱟᱦᱤᱞ ᱡᱩᱜᱽ ᱠᱚᱨᱮ ᱞᱮᱱᱠᱷᱟᱱ ᱫᱚ ᱢᱚᱴᱟᱢᱩᱴᱤ ᱱᱚᱜᱼᱱᱟ ᱪᱚᱞ ᱫᱚ ᱦᱮᱡ ᱤᱫᱤᱭ ᱠᱟᱱ ᱜᱮᱭᱟ ᱡᱮᱢᱚᱱ ᱦᱚᱜᱱᱟ ᱡᱮ ᱱᱤᱛᱚᱝ ᱜᱮ ᱮᱦᱚᱵ ᱟᱠᱟᱱᱟ ᱱᱚᱝᱠᱟ ᱨᱚᱠᱚᱢ ᱫᱚ ᱵᱟᱝ ᱦᱮᱸ ᱱᱤᱛᱚᱜ ᱢᱚᱴᱟᱢᱩᱴᱤ ᱴᱤ ᱱᱚᱣᱟ ᱠᱳ ᱮᱜᱮᱱᱥᱴ ᱨᱮ ᱯᱚᱥᱥᱳᱭ ᱠᱚ ᱯᱨᱚᱴᱮᱥᱴ ᱫᱟ ᱢᱟᱱᱮ ᱡᱮ ᱱᱚᱣᱟ ᱫᱚ ᱞᱟᱹᱠᱛᱤ ᱦᱩᱭ ᱩᱪᱤᱛ ᱵᱟᱝ ᱠᱟᱱᱟ ᱥᱮ ᱱᱚᱝᱠᱟ-ᱱᱚᱝ ᱦᱩᱭᱩᱜ ᱩᱪᱤᱛ ᱵᱟᱝ ᱠᱟᱱᱟ᱾
ᱢᱟᱱᱮ ᱟᱵᱚ ᱥᱚᱢᱟᱡᱽ ᱨᱮ ᱪᱮᱫᱟᱜ ᱪᱚᱝ ᱢᱟᱱᱮ ᱱᱚᱣᱟ ᱫᱚ ᱧᱮᱞ ᱦᱩᱭ ᱠᱟᱱᱟ ᱡᱮ ᱠᱩᱲᱤ ᱜᱤᱫᱽᱨᱟᱹ ᱫᱚ ᱢᱤᱫᱴᱟᱝ ᱵᱳᱡᱷᱟ ᱞᱮᱠᱟ ᱠᱚ ᱧᱮᱞ ᱠᱚᱣᱟ ᱠᱚ ᱵᱮᱥ ᱵᱤᱥᱮᱥ ᱠᱚᱨᱮ᱾ ᱢᱟᱱᱮ ᱠᱩᱲᱤ ᱜᱤᱫᱽᱨᱟᱹ ᱡᱟᱱᱟᱢᱮᱱ ᱠᱷᱟᱱ ᱜᱮ ᱩᱱᱤ ᱫᱻᱚ ᱡᱟᱱᱟᱢ ᱛᱚᱨᱟ ᱠᱷᱚᱱ ᱜᱮ ᱦᱳᱭ ᱛᱚ ᱩᱱᱤ ᱫᱚᱠᱚ ᱵᱟᱣᱞᱤᱭ ᱮᱭᱟ᱾ ᱮ ᱢᱟᱹᱭ ᱮ ᱢᱟᱹᱭ ᱟᱢ ᱫᱚ ᱥᱮ ᱮ ᱵᱤᱴᱤ ᱮ ᱵᱤᱴᱤ ᱟᱢ ᱫᱚ ᱚᱱᱟ ᱦᱟᱛᱟᱣ ᱦᱟᱨᱟ ᱜᱚᱫᱚᱜ ᱢᱮ ᱡᱟᱶᱟᱭ ᱦᱩᱭᱩᱜ᱾ ᱟᱞᱮ ᱟᱨ ᱫᱟᱫᱟ ᱥᱮ ᱵᱚᱭᱦᱟ ᱡᱟᱦᱟᱸ ᱛᱤᱥᱮ ᱪᱟᱞᱟᱣ ᱞᱮᱱᱠᱷᱟᱱ ᱥᱤᱢ ᱜᱚᱡ ᱟᱭ ᱢᱮ᱾ ᱱᱚᱝᱠᱟ ᱱᱚᱝᱠᱟ ᱢᱤᱫᱴᱮᱱ ᱱᱚᱝᱠᱟ ᱱᱟᱜ ᱢᱤᱫᱴᱮᱱ ᱤᱱᱥᱯᱟᱭᱟᱨ ᱠᱚᱛᱷᱟ ᱵᱟᱝ ᱢᱟᱱᱮ? ᱜᱟᱞᱢᱟᱨᱟᱣ ᱵᱟᱝ ᱞᱟᱹᱭ ᱠᱟᱛᱮᱫ ᱡᱩᱫᱤ ᱚᱸᱰᱮ ᱜᱮ ᱡᱩᱫᱤ ᱮᱴᱟᱜ ᱨᱚᱠᱚᱢᱟᱜ ᱜᱟᱞᱢᱟᱨᱟᱣ ᱛᱮᱠᱚ ᱜᱟᱞᱢᱟᱨᱟᱣ ᱥᱮᱲᱟᱭᱟ ᱠᱚ᱾ ᱮ ᱢᱟᱹᱭ ᱮ ᱢᱟᱹᱭ ᱟᱢᱫᱚ ᱢᱟᱨᱟᱝ ᱦᱚᱫᱚᱜ ᱢᱮᱥᱮ ᱟᱢ ᱫᱚ ᱢᱤᱫᱴᱟᱝ ᱱᱟᱣᱟ ᱞᱟᱯᱷᱟᱝ ᱥᱮᱪᱮᱫ ᱛᱮ ᱥᱮᱪᱮᱫ ᱫᱚ ᱢᱟᱹᱱᱢᱤ ᱞᱮᱠᱟᱱ ᱢᱟᱹᱱᱢᱤ ᱦᱩᱭᱩᱜ ᱢᱮ ᱱᱚᱝᱠᱟ ᱱᱟᱜ ᱦᱮᱸ ᱡᱤᱱᱤᱥ ᱛᱮᱫ ᱫᱚ ᱟᱨᱠᱤ ᱟᱵᱚ ᱥᱚᱢᱟᱡᱽ ᱨᱮ ᱠᱷᱩᱵ ᱠᱚᱢ ᱪᱚᱞ ᱧᱮᱞᱚᱜ ᱠᱟᱱᱟ ᱟᱨ ᱱᱤᱭᱟᱹ ᱱᱤᱭᱟᱹ ᱪᱚ ᱱᱚᱜ-ᱱᱚᱣᱟ ᱫᱚ ᱯᱟᱹᱦᱤᱞ ᱠᱷᱚᱱ ᱜᱮ ᱪᱮᱫ ᱢᱤᱫᱴᱟᱝ ᱪᱚᱞ ᱦᱮᱡ ᱟᱹᱜᱩ ᱟᱠᱟᱱᱟ ᱥᱮ ᱟᱵᱚᱣᱟᱜ ᱥᱚᱢᱟᱡᱽ ᱨᱮ ᱢᱤᱫᱴᱟᱝ ᱦᱮᱣᱟ ᱞᱮ- ᱦᱮᱣᱟ ᱞᱮᱠᱟ ᱜᱮ ᱢᱤᱫᱴᱟᱝ ᱦᱮᱡ ᱟᱹᱜᱩ ᱟᱠᱟᱱᱟ ᱢᱟᱱᱮ ᱠᱚᱛᱷᱟ ᱱᱟ ᱠᱚᱛᱷᱟᱣ ᱱᱤᱭᱟᱹ ᱚᱵᱚᱥᱳᱭ ᱟᱹᱰᱤ ᱜᱮ ᱠᱷᱟᱨᱟᱯ ᱥᱮ ᱟᱹᱰᱤ ᱵᱟᱹᱲᱤᱡ ᱦᱩᱭᱩᱜ ᱠᱟᱱᱟ᱾ ᱠᱟᱨᱚᱱ ᱱᱤᱛᱚᱜ ᱡᱩᱫᱤ ᱤᱭᱟᱹᱢ ᱧᱮᱞᱟ ᱢᱤᱫᱴᱟᱱ ᱢᱤᱫᱴᱟᱱ ᱠᱩᱲᱤ ᱜᱤᱫᱽᱨᱟᱹ ᱦᱳᱭ ᱛᱳ ᱠᱚᱢ ᱵᱚᱭᱚᱥ ᱨᱮ ᱡᱟᱶᱟᱭ ᱠᱟᱭ ᱠᱟᱱᱟ ᱠᱚ᱾ ᱛᱟᱨᱯᱚᱨᱮ ᱜᱤᱫᱽᱨᱟᱹ ᱟᱭᱚᱜ ᱠᱟᱱᱟᱭ ᱛᱟᱯᱚᱨ ᱩᱱᱤᱭᱟᱜ ᱡᱚᱛᱷᱮᱥ- ᱴᱚ ᱯᱤᱢᱟᱱ ᱦᱚᱲᱢᱚ ᱨᱮ ᱢᱟᱱᱮ ᱡᱟᱦᱟᱸ ᱡᱳᱨ ᱨᱚᱥᱮ ᱢᱟᱱᱮ ᱫᱟᱲᱮ ᱫᱚᱨᱠᱟᱨ ᱚᱱᱟ ᱫᱟᱲᱮ ᱵᱟᱝ ᱟᱨᱡᱟᱣᱟᱭ ᱠᱟᱱᱟ ᱯᱚᱨᱮᱨ ᱠᱷᱮᱛᱨᱮ ᱨᱮ ᱟᱨᱠᱤ᱾ ᱢᱟᱱᱮ ᱡᱟᱦᱟᱸ ᱟᱨᱚ ᱜᱤᱫᱽᱨᱟᱹ ᱠᱚᱠᱚ ᱢᱟᱱᱮ ᱜᱤᱫᱽᱨᱟᱹ ᱠᱚᱠᱚ ᱡᱟᱱᱟᱢ ᱮᱫ ᱠᱚᱣᱟᱭ ᱛᱚ ᱩᱱᱠᱩ ᱥᱚᱢᱯᱩᱨᱱᱚ ᱯᱩᱥᱴᱤᱠᱚᱨ ᱜᱤᱫᱽᱨᱟᱹ ᱥᱮ ᱢᱟᱱᱮ ᱡᱟᱦᱟᱸᱛᱮ ᱡᱚᱛᱚ ᱠᱤᱪᱷᱩ ᱵᱷᱚᱨᱯᱩᱨ ᱯᱩᱨᱩᱱ ᱜᱤᱫᱽᱨᱟᱹ ᱟᱨ- ᱠᱤ ᱵᱟᱝ ᱠᱚ ᱡᱟᱱᱟᱢ ᱫᱟᱲᱮᱭᱟᱜ ᱠᱟᱱᱟ ᱠᱚ᱾ ᱢᱟᱱᱮ ᱱᱚᱣᱟ ᱦᱩᱸ,
ᱚᱱᱟ ᱦᱚᱸ ᱢᱤᱫᱴᱤᱡ ᱠᱟᱨᱚᱱ ᱠᱟᱱᱟ ᱥᱟᱶᱛᱮ ᱱᱚᱜ-ᱚᱭ ᱡᱮ ᱢᱤᱫᱴᱤᱡ ᱠᱚᱢ ᱵᱚᱭᱮᱥ ᱨᱮ ᱦᱩᱭᱩᱜ ᱠᱟᱱᱟ ᱦᱮᱸᱥᱮ᱾ ᱱᱚᱣᱟ ᱨᱮᱭᱟᱜ ᱠᱤᱱᱛᱩ ᱢᱟᱱᱮ ᱟᱹᱰᱤ ᱵᱟᱹᱲᱤᱡ ᱫᱤᱠ ᱦᱚᱸ ᱢᱮᱱᱟᱜ-ᱟ᱾ ᱡᱮ ᱚᱱᱮ ᱡᱟᱦᱟᱸ ᱟᱢ ᱞᱟᱹᱭ ᱠᱮᱫ ᱛᱟᱞᱟᱝ-ᱟ ᱟᱹᱰᱤ ᱢᱚᱸᱡᱽ ᱡᱮ ᱠᱚᱢ ᱵᱚᱭᱮᱥ ᱨᱮ ᱵᱟᱯᱞᱟ ᱞᱮᱠᱷᱟᱱ ᱫᱚ ᱠᱤᱱᱛᱩ ᱢᱟᱱᱮ ᱩᱱᱤ ᱜᱤᱫᱽᱨᱟᱹ ᱛᱚ ᱚᱯᱩᱥ- ᱴᱤ ᱜᱮ ᱦᱩᱭᱩᱜ ᱛᱟᱭᱟ ᱩᱱᱤ ᱨᱮᱱ ᱜᱤᱫᱟᱹᱨ ᱫᱚ᱾ ᱱᱮᱥᱮ ᱚᱱᱟᱢ ᱠᱤᱱ- ᱴᱤ ᱠᱟᱨᱚᱱ ᱠᱟᱱ ᱜᱮᱭᱟ ᱥᱟᱶᱛᱮ ᱱᱚᱜ-ᱚᱭ ᱡᱮ ᱟᱵᱚ ᱢᱤᱫᱴᱮᱡ ᱮ ᱡᱟᱦᱟᱸ ᱮᱰᱩᱠᱮᱥᱚᱱ ᱥᱤᱥᱴᱮᱢ ᱥᱮ ᱢᱤᱫᱴᱮᱡ ᱡᱟᱦᱟᱸ ᱥᱮᱪᱮᱫ ᱨᱮᱭᱟᱜ ᱜᱷᱟᱴᱛᱤ ᱦᱮᱸᱥᱮ᱾ ᱚᱱᱟ ᱦᱚᱛᱮᱜ ᱛᱮᱦᱚᱸ ᱠᱤᱱᱛᱩ ᱧᱮᱞᱚᱜ ᱠᱟᱱᱟ ᱟᱵᱚ ᱵᱚᱱ ᱧᱮᱞᱟ ᱡᱮ ᱢᱤᱫᱴᱤᱡ ᱜᱤᱫᱽᱨᱟᱹ, ᱜᱤᱫᱽᱨᱟᱹ ᱨᱮᱱ ᱯᱩᱭᱞᱳ ᱢᱟᱪᱮᱫ ᱫᱚ ᱠᱟᱱᱟᱭ ᱮᱸᱜᱟᱛ ᱜᱮ ᱦᱮᱸᱥᱮ᱾
ᱦᱮᱸ ᱮᱸᱜᱟᱛ ᱜᱮ᱾
ᱦᱮᱸ ᱯᱳᱭᱞᱳ ᱢᱟᱪᱮᱛ ᱫᱚ ᱮᱸᱜᱟᱛ ᱠᱟᱱᱟ ᱠᱤᱱᱛᱩ? ᱩᱱᱤ ᱮᱸᱜᱟᱛ ᱡᱩᱫᱤ ᱢᱟᱱᱮ ᱱᱚᱜ-ᱚᱝᱠᱟ ᱠᱚᱢ ᱥᱮᱪᱮᱫ ᱟᱱ ᱦᱩᱭᱩᱜ-ᱟ ᱦᱮᱸᱥᱮ ᱠᱚᱢ ᱩᱢᱮᱨ ᱨᱮᱠᱚ ᱵᱟᱯᱞᱟ ᱠᱮᱫᱮᱭᱟ ᱟᱫᱚ ᱛᱤᱱᱟᱹᱜ ᱮ ᱥᱮᱪᱮᱫᱚᱜ-ᱟ ᱦᱮᱸᱥᱮ᱾
ᱦᱮᱸ ᱦᱮᱸ ᱦᱮᱸ
ᱦᱚᱸ ᱛᱟᱦᱚᱞᱮ ᱩᱱᱤ ᱫᱚ ᱠᱤᱱᱛᱩ ᱟᱛᱨᱟ ᱫᱷᱩᱨ ᱨᱮ ᱚᱱᱠᱟ ᱯᱟᱲᱦᱟᱜ ᱮ ᱵᱟᱹᱜᱤ ᱠᱮᱫᱟᱭ᱾ ᱛᱟᱨᱯᱚᱨ ᱟᱫᱚ ᱥᱚᱝᱥᱟᱨ ᱨᱮ ᱪᱟᱞᱟᱣᱱᱟ ᱥᱚᱝᱥᱟᱨ ᱦᱚᱸ ᱠᱤᱱᱛᱩ ᱟᱡ ᱛᱚ ᱢᱚᱡᱽ ᱛᱮᱫᱚ ᱵᱟᱭ ᱵᱟᱜᱟᱣ ᱫᱟᱲᱮᱭᱟᱜ-ᱟ ᱦᱮᱸᱥᱮ᱾
ᱮᱠᱫᱚᱢ ᱮᱠᱫᱚᱢ ᱮᱠᱫᱚᱢ᱾
ᱟᱡᱨᱮ ᱨᱮᱱ ᱜᱤᱫᱟᱹᱨ-ᱯᱤᱫᱟᱹᱨ ᱡᱮ ᱚᱠᱟ ᱰᱟᱦᱟᱨ ᱛᱮᱭ ᱤᱫᱤᱭ ᱮᱭᱟ ᱥᱮ ᱢᱟᱱᱮ ᱥᱩᱛᱩᱜ ᱤᱫᱤᱭᱟᱭ᱾ ᱱᱚᱣᱟ ᱠᱚᱦᱚᱸ ᱠᱤᱱᱛᱩ ᱩᱱᱤ ᱠᱩᱲᱤ ᱜᱤᱫᱟᱹᱨ ᱛᱚ ᱠᱤᱱᱛᱩ ᱵᱟᱭ ᱴᱷᱤᱠᱟᱹ ᱫᱟᱲᱮᱭᱟᱜ-ᱟ᱾ ᱠᱟᱨᱚᱱ ᱩᱱᱤ ᱱᱤᱛᱚᱜ ᱚᱠᱟᱨᱮ ᱯᱚᱨᱮᱨ ᱵᱚᱪᱷᱚᱨ ᱥᱳᱞᱳ ᱵᱚᱪᱷᱚᱨ ᱨᱮ ᱠᱚ ᱜᱚᱝ ᱤᱫᱤ ᱠᱟᱫᱮᱭᱟ ᱦᱮᱸ ᱥᱮ᱾
ᱦᱮᱸ ᱦᱮᱸ
ᱛᱟᱦᱚᱞᱮ ᱩᱱᱤ ᱛᱚ ᱮᱸ ᱡᱟᱦᱟᱸ ᱥᱳᱢᱳᱭ ᱚᱠᱛᱚ ᱨᱮ ᱢᱟᱱᱮ ᱟᱭᱟᱜ ᱥᱮᱬᱟ ᱨᱮᱭᱟᱜ ᱞᱟᱹᱠᱛᱤ ᱛᱟᱦᱮᱸ ᱠᱟᱱ ᱛᱟᱭᱟ ᱮᱸ ᱟᱨᱚ ᱞᱟᱦᱟ ᱥᱮᱫ ᱞᱟᱦᱟᱜ ᱨᱮᱭᱟᱜ ᱞᱟᱹᱠᱛᱤ ᱛᱟᱦᱮᱸ ᱠᱟᱱ ᱛᱟᱭᱟ ᱤᱱᱟᱹ ᱛᱟᱭᱚᱢ ᱨᱮᱜᱮ ᱟᱭᱟᱜ ᱢᱟᱱᱮ ᱥᱮᱪᱮᱫ ᱡᱤᱭᱚᱱ ᱦᱚᱸ ᱠᱮᱪᱮᱫ ᱟᱠᱟᱱ ᱛᱟᱭᱟ, ᱥᱮ ᱡᱟᱦᱟᱱᱟᱜ ᱥᱮᱬᱟ ᱨᱮᱭᱟᱜ
ᱦᱩᱸ ᱦᱩᱸ
ᱪᱟᱵᱟᱣᱟᱠᱟᱱ ᱛᱟᱭᱟ ᱛᱟᱞᱦᱮ ᱚᱸᱰᱮ ᱫᱚ ᱱᱟᱣᱟ ᱥᱚᱝᱥᱟᱨ ᱨᱮ ᱪᱟᱞᱟᱣᱱᱟ ᱪᱟᱞᱟᱣᱱᱟ ᱤᱱᱟᱹ ᱛᱟᱭᱚᱢ ᱟᱫᱚ ᱩᱱᱤ ᱫᱚ ᱢᱟᱱᱮ ᱯᱚᱨᱤᱵᱟᱨ ᱥᱮ ᱮᱸ ᱜᱷᱟᱨᱚᱸᱡᱽ ᱫᱚ ᱫᱤᱱ ᱠᱷᱟᱸᱰᱟᱣ ᱞᱟᱜᱟᱣᱮ ᱠᱟᱱᱟ ᱵᱟᱠᱤ ᱠᱤᱪᱷᱩ ᱫᱚ ᱵᱟᱝ ᱦᱮᱸᱥᱮ ᱛᱟᱨᱯᱚᱨᱮ ᱚᱝᱠᱟ ᱢᱤᱫ ᱵᱟᱨ ᱵᱚᱪᱷᱚᱨ ᱯᱚᱨᱮ ᱜᱤᱫᱽᱨᱟᱹ ᱦᱩᱭᱮᱱ ᱛᱟᱭᱟ ᱤᱱᱟᱹ ᱛᱟᱭᱚᱢ ᱫᱚ ᱩᱱᱤ ᱜᱤᱫᱟᱹᱨ ᱫᱮᱠ ᱵᱷᱟᱞ ᱥᱮ ᱤᱭᱟᱹ ᱛᱚ ᱩᱱᱤ ᱜᱤᱫᱟᱹᱨ ᱢᱚᱫᱫᱷ ᱡᱮ ᱟᱡ ᱡᱟᱦᱟᱸᱭ ᱡᱟᱱᱟᱢ ᱠᱮᱫᱮᱭᱟᱭ ᱩᱱᱤ ᱜᱤᱫᱟᱹᱨ ᱥᱮᱪᱮᱫ ᱫᱟᱲᱮᱭᱟᱭᱟᱭ ᱱᱚᱣᱟ ᱢᱟᱱᱚᱥ ᱛᱮᱫᱚ ᱠᱤᱱᱛᱩ ᱵᱟᱝ ᱛᱮᱭᱟᱨᱚᱜ ᱠᱟᱱᱟ ᱦᱮᱸᱥᱮ᱾ ᱚᱝᱠᱟ ᱚᱝᱠᱟᱛᱮ ᱠᱤᱱᱛᱩ ᱮᱸ ᱦᱳᱭ ᱦᱳᱭ ᱯᱤᱲᱦᱤ ᱠᱮ ᱯᱤᱲᱦᱤ ᱟᱫᱚ ᱪᱮᱫᱞᱮᱠᱟᱧ ᱞᱟᱹᱭᱟ ᱢᱟᱱᱮ ᱩᱝᱠᱩ ᱜᱤᱫᱟᱹᱨ ᱫᱚ ᱦᱮᱸ ᱦᱮᱸ ᱚᱝᱠᱟ ᱜᱮ ᱪᱟᱞᱟᱜ ᱠᱟᱱᱟ ᱦᱟᱱᱮ ᱡᱮ ᱩᱱᱤᱭᱟᱜ ᱠᱚᱦᱚ ᱤᱧ ᱦᱚᱸᱠᱚ ᱡᱟᱱᱟᱣ ᱡᱟᱶᱟᱭ ᱠᱤᱫᱤᱧᱟ ᱤᱧ ᱩᱱᱤᱛᱚ ᱟᱨ ᱵᱟᱭ ᱵᱟᱲᱟᱭᱟ ᱥᱮ ᱚᱝᱠᱟ ᱦᱮᱸ ᱤᱧ ᱦᱚᱸ ᱛᱟᱞᱦᱮ ᱚᱝᱠᱟ ᱡᱟᱶᱟᱭ ᱠᱟᱭᱟ ᱛᱚ ᱚᱱᱟ ᱢᱤᱫᱴᱤᱡ ᱠᱟᱨᱚᱱ ᱠᱟᱱᱟ ᱟᱨ ᱪᱮᱫ ᱱᱚᱣᱟ ᱫᱚ ᱠᱤᱱᱛᱩ ᱟᱨ ᱢᱤᱫᱴᱤᱡ ᱠᱟᱛᱷᱟ ᱢᱮᱱᱟᱜ-ᱟ ᱡᱮ ᱡᱟᱦᱟᱸ ᱮᱸ ᱡᱟᱦᱟᱸ ᱥᱚᱢᱟᱡᱽ ᱨᱮ ᱠᱩᱲᱤ ᱜᱤᱫᱟᱹᱨ ᱵᱟᱠᱚ ᱥᱤᱠᱷᱱᱟᱹᱛᱚᱜ-ᱟ ᱥᱮ ᱚᱱᱟ ᱥᱚᱢᱟᱡ ᱫᱚ ᱠᱤᱱᱛᱩ ᱵᱟᱝ ᱞᱟᱦᱟᱜ-ᱟ ᱟᱵᱚ ᱪᱮᱫ ᱞᱮᱠᱟ ᱠᱚᱲᱟ ᱜᱤᱫᱽᱨᱟᱹ ᱵᱚᱱ ᱥᱤᱠᱷ ᱱᱟᱹᱛᱚᱜ ᱠᱟᱱᱟ ᱦᱮᱸᱥᱮ ᱚᱝᱠᱟ ᱠᱤᱱᱛᱩ ᱥᱚᱢᱟᱱ ᱦᱳᱭ ᱦᱳᱭ ᱚᱝᱠᱟ ᱜᱮ ᱥᱚᱢᱟᱱ ᱠᱩᱲᱤ ᱜᱤᱫᱟᱹᱨ ᱦᱚᱸ ᱥᱤᱠᱷᱱᱟᱹᱛ ᱞᱟᱹᱠᱛᱤ ᱠᱟᱱ ᱛᱟᱠᱚᱣᱟ ᱤᱱᱟᱹ ᱠᱷᱟᱱ ᱜᱮ ᱛᱚᱵᱮ ᱱᱤᱡ ᱟᱵᱚ ᱥᱚᱢᱟᱡᱽ ᱦᱚᱸ ᱥᱮ ᱫᱤᱥᱚᱢ ᱦᱚᱸ ᱞᱟᱦᱟᱜ ᱛᱟᱵᱚᱱᱟ ᱛᱚ ᱱᱚᱣᱟ ᱢᱤᱫᱴᱟᱝ ᱟᱹᱰᱤ ᱢᱟᱨᱟᱝ ᱤᱭᱟᱹ ᱠᱟᱱᱟ ᱠᱟᱨᱚᱱ ᱠᱟᱱᱟ ᱡᱮ ᱠᱩᱲᱤ ᱜᱤᱫᱟᱹᱨ ᱮᱸ ᱩᱱᱟᱹᱜ ᱠᱚᱢ ᱩᱢᱮᱨ ᱨᱮ ᱵᱟᱯᱞᱟ ᱠᱟᱛᱮᱜ ᱢᱟᱱᱮ ᱩᱱᱤᱭᱟᱜ ᱡᱤᱭᱚᱱ ᱴᱟᱜ ᱵᱚᱱ ᱪᱟᱵᱟ ᱜᱤᱰᱤ ᱠᱟᱜ ᱠᱟᱱᱟ ᱦᱮᱸᱥᱮ᱾
ᱮᱠᱫᱚᱢ ᱮᱠᱫᱚᱢ ᱱᱚᱣᱟ ᱟᱹᱰᱤ ᱡᱚᱛᱷᱟᱛ ᱛᱮᱞᱟ ᱢᱟᱥᱮ ᱟᱹᱰᱤ ᱱᱟᱯᱟᱭ ᱛᱮᱢ ᱵᱤᱥᱛᱟᱨᱤᱛᱚ ᱠᱮᱫ ᱛᱟᱞᱟᱝᱟ ᱱᱚᱣᱟ ᱮᱠᱫᱚᱢ ᱟᱹᱰᱤ ᱟᱭ ᱟᱹᱰᱤ ᱟᱭᱢᱟ ᱜᱟᱱ ᱢᱚᱛ ᱥᱮ ᱜᱩᱱᱟᱹ ᱜᱩᱱ ᱠᱚ ᱢᱮᱱᱟᱜ-ᱟ ᱱᱚᱣᱟ ᱨᱮᱫᱚ ᱟᱨ ᱢᱚᱴᱟ ᱢᱩᱴᱤ ᱱᱤᱭᱟᱹ ᱦᱚᱸ ᱢᱤᱫᱴᱮᱱ ᱜᱩᱱ ᱠᱟᱱᱟ ᱡᱮ ᱢᱟᱱᱮ ᱟᱵᱚ ᱥᱟᱶ ᱛᱟ ᱥᱮ ᱢᱟᱱᱮ ᱵᱤᱥᱮᱥ ᱠᱚᱨᱮ ᱟᱵᱚ ᱥᱟᱶᱛᱟ ᱡᱮ ᱥᱟᱱᱛᱟᱲ ᱥᱟᱶᱛᱟ ᱟᱨ ᱦᱚᱸ ᱟᱭᱢᱟ ᱠᱤᱪᱷᱩ ᱠᱤᱪᱷᱩ ᱟᱨᱠᱤ ᱥᱟᱶᱛᱟ ᱠᱚᱨᱮ ᱧᱮᱞ ᱧᱟᱢᱚᱜ-ᱟ᱾ ᱟᱨ ᱵᱟᱠᱷᱟᱱ ᱫᱚ ᱠᱤᱪᱷᱩ ᱠᱤᱪᱷᱩ ᱵᱮᱥ ᱠᱚᱭᱮᱠ ᱜᱩᱞᱟᱹ ᱥᱟᱶᱛᱟ ᱛᱮᱫᱚ ᱧᱮᱞᱚᱜ ᱜᱟ ᱵᱟᱠᱷᱟᱱ ᱟᱵᱚᱨᱮᱱ ᱡᱟᱦᱟᱸᱭ ᱠᱚ ᱠᱩᱲᱤ ᱜᱤᱫᱽᱨᱟᱹ ᱠᱚ ᱡᱟᱦᱟᱸᱭ ᱠᱚ ᱠᱩ ᱠᱚ ᱟᱹᱰᱤ ᱞᱟᱯᱷᱟᱝ ᱥᱮᱪᱮᱫ ᱨᱮ ᱢᱮᱱᱟᱜ ᱠᱚᱣᱟ ᱡᱚᱢᱚᱱ ᱮᱭᱟᱨ ᱯᱷᱳᱨᱥ ᱨᱮᱱ ᱦᱟᱱᱠᱩ ᱮᱭᱟᱨ ᱯᱷᱳᱨᱥ ᱨᱮᱱ ᱤᱭᱟᱹ ᱠᱚᱦᱚᱸ ᱠᱚ ᱤᱭᱟᱹ ᱠᱚᱦᱚᱸ ᱠᱚ ᱪᱟᱞᱟᱣᱮᱜ-ᱟ ᱠᱚ ᱟᱨ ᱱᱚᱛᱮ ᱡᱩᱫᱤᱢ ᱧᱮᱞᱟᱜ-ᱟ ᱮᱸ ᱱᱚᱛᱮ ᱡᱚᱢᱚᱱ ᱧᱮᱞ ᱟᱭᱢᱟ ᱞᱟᱹᱴᱩ ᱞᱟᱹᱴᱩ ᱡᱟᱭᱜᱟ ᱠᱚᱨᱮ ᱠᱚ ᱪᱟᱹᱠᱨᱤ ᱵᱟᱹᱠᱨᱤᱭᱮᱫ ᱠᱟᱱᱟ ᱠᱚ ᱥᱮ ᱱᱮᱛᱳᱜ ᱩᱱᱠᱩ ᱱᱮᱵᱷᱤ ᱠᱚᱨᱮᱱ ᱚᱯᱷᱤᱥᱟᱨ ᱠᱚᱦᱚᱸ ᱢᱮᱱᱟᱜ ᱠᱚᱣᱟ ᱱᱚᱝᱠᱟᱱᱟᱜ ᱥᱮᱪᱮᱫ ᱫᱚ ᱮᱠᱪᱩᱭᱞᱤ ᱚᱱᱮ ᱡᱮ ᱞᱟᱹᱭ ᱠᱮᱫ ᱡᱟᱦᱟᱸ ᱠᱤ ᱮᱰᱩᱠᱮᱥᱮᱱ ᱥᱤᱥᱴᱮᱢ ᱮᱰᱩᱠᱮᱥᱮᱱ ᱥᱤᱥᱴᱮᱢ ᱩᱱ ᱨᱮᱜᱮ ᱴᱷᱤᱠᱚᱜ-ᱟ ᱟᱡ ᱟᱭᱳ ᱡᱚᱠᱷᱚᱱ ᱮᱸ ᱵᱷᱟᱹᱜᱤ ᱵᱷᱟᱹᱜᱤ ᱥᱤᱠᱷᱟᱛᱮᱭ ᱢᱟᱨᱥᱟᱞᱚᱜᱟᱭ᱾ ᱩᱱᱨᱮᱜᱮ ᱩᱱᱤ ᱢᱟᱨᱥᱟᱞ ᱨᱮᱱᱟᱜ ᱢᱟᱱᱮ ᱥᱤᱠᱷᱟ ᱨᱮᱱᱟᱜ ᱟᱥᱚᱞ ᱢᱚᱦᱚᱛᱮ ᱵᱩᱡᱷᱟᱹᱣ ᱛᱮ ᱩᱱᱤ ᱟᱡᱨᱮᱱ ᱯᱚᱨᱮᱨᱮᱱ ᱯᱤᱲᱦᱤ ᱦᱚᱸ ᱚᱱᱟ ᱡᱤᱱᱤᱥ ᱛᱮᱫᱮ ᱵᱩᱡᱷᱟᱹᱣ ᱦᱚᱪᱚ ᱠᱚᱣᱟᱭ ᱡᱮ ᱢᱟᱹᱭ ᱫᱩᱠ ᱫᱚ ᱡᱤᱭᱚᱱ ᱨᱮ ᱛᱟᱦᱮᱱ ᱜᱮᱭᱟ ᱡᱮ ᱫᱩᱠ ᱛᱟᱦᱮᱸ ᱞᱮᱱᱠᱷᱟᱡ ᱜᱮ ᱡᱮ ᱵᱟᱯᱞᱟᱜ ᱦᱳᱭᱳᱜ-ᱟ ᱱᱚᱝᱠᱟᱱ ᱫᱚ ᱠᱚᱱᱚ ᱠᱟᱛᱷᱟ ᱫᱚ ᱵᱟᱝ ᱠᱟᱱᱟ᱾ ᱛᱚ ᱟᱫᱚ ᱱᱚᱜᱚᱱᱟ ᱡᱮ ᱡᱤᱱᱤᱥ ᱛᱮᱫ ᱜᱮ ᱟᱵᱚᱨᱮᱱ ᱟᱭᱢᱟ ᱢᱟᱱᱮ ᱦᱚᱲ ᱠᱚ ᱥᱮ ᱥᱟᱶᱛᱟ ᱨᱮᱱ ᱦᱚᱲ ᱠᱚ ᱟᱹᱰᱤ ᱟᱭᱢᱟ ᱜᱮ ᱟᱵᱚ ᱨᱮᱱ ᱜᱟᱨᱡᱮᱱ ᱠᱚ ᱵᱤᱥᱮᱥ ᱠᱚᱨᱮ ᱡᱮ ᱵᱟᱝ ᱠᱚ ᱵᱩᱡᱷᱟᱹᱣ ᱮᱫ ᱛᱟᱵ ᱥᱮ ᱵᱟᱝ ᱠᱚ ᱵᱩᱡᱷᱟᱹᱣ ᱫᱟᱲᱮᱭᱟᱜ ᱠᱟᱱᱟ ᱥᱮ ᱚᱱᱟ ᱪᱤᱱᱛᱟᱹ ᱵᱷᱟᱵᱱᱟ ᱩᱱᱠᱩᱣᱟᱜ ᱚᱱᱟ ᱢᱟᱱᱮ ᱡᱚᱴᱮᱫ ᱜᱮ ᱵᱟᱭ ᱡᱚᱴᱮᱫ ᱫᱟᱲᱮᱭ ᱟᱛᱟᱠᱚ ᱠᱟᱱᱟ ᱟᱠᱚᱣᱟᱜ ᱵᱚᱦᱚᱜ ᱜᱤᱫᱷᱤᱨᱮ ᱟᱨᱠᱤ ᱚᱱᱟ ᱡᱤᱱᱤᱥ ᱛᱮᱫ ᱩᱱᱠᱩᱣᱟᱜ ᱩᱱᱨᱮᱜᱮ ᱛᱟᱹᱯᱤᱧᱚᱜᱼᱟ ᱡᱮ ᱟᱭᱟᱜ ᱥᱤᱠᱠᱷᱟ ᱨᱮᱱᱟᱜ ᱢᱟᱨᱥᱟᱞ ᱡᱩᱫᱤ ᱧᱟᱢ ᱠᱟᱜ ᱠᱮᱭᱟᱭ ᱛᱟᱦᱚᱞᱮ ᱠᱷᱟᱱ ᱦᱩᱭ ᱠᱚᱜ ᱠᱮᱭᱟ, ᱠᱟᱨᱚᱱ ᱩᱱᱤ ᱢᱟ ᱦᱟᱸᱜ ᱚᱱᱮ ᱚᱱᱠᱟ ᱠᱟᱛᱮᱜ ᱡᱟᱶᱟᱭ ᱠᱟᱭ ᱠᱟᱱᱟᱭ ᱛᱚ ᱯᱚᱨᱮ ᱨᱮᱱᱤᱡ ᱡᱟᱦᱟᱸᱭ ᱦᱟᱸᱜ ᱟᱡᱨᱮᱱ ᱜᱤᱫᱽᱨᱟᱹ ᱨᱮ ᱡᱟᱦᱟᱸ ᱞᱮᱠᱟᱢ ᱞᱟᱹᱭ ᱠᱮᱫ ᱮᱢ ᱩᱱᱤ ᱦᱚᱸ ᱚᱱᱠᱟ ᱜᱮ ᱦᱟᱸᱜ ᱟᱫᱚ ᱥᱤᱥᱴᱮᱢ ᱫᱚ ᱦᱩᱭᱩᱜ ᱛᱟᱭᱟ ᱠᱟᱨᱚᱱ ᱢᱟᱱᱮ ᱦᱟᱨᱟ ᱛᱚᱨᱟ ᱠᱷᱚᱱ ᱜᱮ ᱩᱱᱤ ᱫᱚᱠᱚ ᱵᱚᱦᱚᱜ ᱨᱮᱠᱚ ᱥᱟᱢᱵᱟᱣᱟᱭ ᱠᱟᱱᱟ ᱠᱚ ᱮᱻ ᱟᱢ ᱫᱚ ᱦᱟᱱᱮ ᱦᱟᱱᱛᱮ ᱠᱷᱚᱱ ᱵᱟᱹᱦᱩ ᱞᱮ ᱟᱹᱜᱩᱣᱟᱢᱟ ᱟᱨ ᱠᱩᱲᱤ ᱜᱤᱫᱽᱨᱟᱹ ᱠᱷᱟᱱ ᱫᱚ ᱫᱚ ᱟᱹᱰᱤ ᱥᱟᱺᱜᱤᱧ ᱨᱮᱞᱮ ᱡᱟᱶᱟᱭ ᱠᱟᱢᱟ᱾ ᱱᱚᱜᱼᱚᱭ ᱱᱚᱝᱠᱟᱱᱟᱜ ᱱᱚᱜᱼ ᱱᱚᱝᱠᱟᱱᱟᱜ ᱢᱟᱱᱮ ᱠᱟᱛᱷᱟ ᱠᱚᱦᱚᱸ ᱠᱟᱛᱷᱟ ᱚᱱᱟ ᱠᱟᱛᱷᱟ ᱢᱮᱱᱴᱟᱞᱤᱴᱤ ᱵᱮᱱᱟᱜᱼᱟ ᱡᱮ ᱤᱧᱦᱚᱸ ᱛᱤᱥ ᱪᱚ ᱪᱩᱝ ᱤᱧ ᱥᱮᱬᱟᱜ ᱤᱧᱦᱚᱸ ᱛᱤᱥ ᱪᱩᱝ ᱤᱧ ᱞᱟᱹᱴᱩ ᱢᱟᱱᱮ ᱟᱨ ᱠᱟᱹᱴᱤᱡ ᱤᱧ ᱦᱟᱨᱟ ᱞᱮᱱᱠᱷᱟᱡ ᱜᱮ ᱤᱧ ᱤᱧ ᱤᱭᱟᱹ ᱤᱧᱟᱹᱜ ᱦᱚᱸ ᱵᱟᱯᱞᱟ ᱥᱮᱼᱼ ᱛᱟᱦᱚᱞᱮ ᱟᱭᱟᱜ ᱡᱟᱦᱟᱸ ᱯᱟᱲᱦᱟᱜ ᱩᱢᱮᱨ ᱨᱮ ᱢᱟᱱᱮ ᱮᱰᱩᱠᱮᱥᱮᱱ ᱥᱤᱥᱴᱮᱢ ᱮ ᱧᱟᱢᱮᱫ ᱨᱮᱦᱚᱸ ᱩᱱᱫᱚ ᱟᱫᱚ ᱢᱚᱱᱮ ᱵᱟᱭ ᱞᱟᱜᱟᱣ ᱫᱟᱲᱮ ᱟᱛᱟᱭ ᱠᱟᱱᱟᱭ᱾
ᱦᱳᱭ ᱦᱳᱭ ᱢᱟᱱᱮ ᱚᱱᱠᱟ ᱠᱟᱛᱮᱫ ᱜᱮ ᱢᱟᱱᱮ ᱵᱤᱥᱮᱥ ᱠᱚᱨᱮᱼᱼ ᱪᱮᱫ ᱤᱧ ᱞᱟᱹᱭ ᱟᱢᱟ ᱱᱚᱣᱟ ᱫᱚ ᱱᱤᱛᱚᱜ ᱟᱵᱚ ᱵᱚᱱ ᱧᱮᱞᱟ ᱥᱟᱱᱛᱟᱲ ᱠᱩᱲᱤ ᱜᱤᱫᱽᱨᱟᱹ ᱦᱚᱸ ᱯᱟᱲᱦᱟᱜ ᱠᱟᱱᱟ ᱥᱮ ᱵᱟᱝ ᱯᱟᱲᱦᱟᱜ ᱨᱮᱱᱟᱜ ᱢᱮᱱᱠᱷᱟᱱ ᱵᱟᱝ ᱵᱷᱟᱜᱤ ᱵᱷᱟᱜᱤ ᱡᱟᱭᱜᱟ ᱨᱮ ᱢᱮᱱᱟᱜ ᱠᱚᱣᱟ ᱚᱠᱚᱭ ᱚᱠᱚᱭ ᱦᱮᱸ ᱦᱮᱸ ᱚᱠᱚᱭ ᱞᱚ ᱞᱚ ᱨᱮ ᱯᱟᱲᱦᱟᱜ ᱠᱟᱱᱟ ᱚᱠᱚᱭ ᱢᱮᱰᱤᱠᱮᱞ ᱠᱚᱨᱟᱣ ᱫᱟᱭ ᱥᱮ ᱚᱠᱚᱭ ᱱᱟᱨᱥᱤᱝᱼᱼ ᱨᱮ ᱢᱮᱱᱟᱭᱟ ᱚᱠᱟᱨᱮᱢ ᱞᱟᱹᱭ ᱠᱮᱫ ᱞᱮᱠᱟ ᱮᱭᱟᱨᱯᱷᱳᱨᱥ ᱚᱱᱛᱮ ᱦᱚᱸᱠᱚ ᱪᱟᱞᱟᱜ ᱠᱟᱱᱟ ᱵᱟᱝ ᱫᱚ ᱵᱟᱝ ᱠᱤᱱᱛᱩᱼᱼ ᱱᱤᱛᱚᱜ ᱫᱚ ᱪᱮᱫ ᱞᱮᱠᱟ ᱡᱟᱦᱟᱸᱭ ᱠᱚ ᱚᱱᱠᱟ ᱥᱤᱠᱷᱱᱟᱹᱛ ᱠᱟᱱ ᱛᱟᱠᱚᱣᱟ ᱠᱚ ᱢᱟᱱᱮ ᱡᱟᱦᱟᱸᱭ ᱥᱚᱦᱚᱨ ᱵᱟᱡᱟᱨ ᱨᱮ ᱡᱟᱦᱟᱸᱭ ᱥᱟᱱᱛᱟᱲ ᱠᱚ ᱛᱟᱦᱮᱱ ᱠᱟᱱ ᱛᱟᱵᱚᱱᱟ ᱦᱮᱸ ᱥᱮ ᱩᱱᱠᱩ ᱠᱚᱨᱮᱱ ᱠᱩᱲᱤ ᱜᱤᱫᱟᱹᱨ ᱫᱚ ᱠᱤᱱᱛᱩ ᱢᱟᱱᱮ ᱦᱚᱸᱜᱼᱚᱭ ᱡᱟᱶᱟᱭ ᱨᱮᱭᱟᱜ ᱡᱟᱦᱟᱸ ᱪᱟᱬ ᱦᱮᱸᱥᱮ ᱚᱱᱟ ᱫᱚ ᱵᱟᱹᱱᱩᱜ ᱛᱟᱠᱚᱣᱟ, ᱩᱱᱠᱩ ᱫᱚ ᱠᱤᱱᱛᱩ ᱩᱱᱠᱩ ᱜᱮ ᱚᱱᱠᱟᱱᱟᱜ ᱡᱟᱭᱜᱟ ᱨᱮᱫᱚ ᱢᱮᱱᱟᱜ ᱠᱚᱣᱟ, ᱟᱨ ᱟᱵᱚ ᱟᱛᱳ ᱚᱲᱟᱜ ᱨᱮᱱ ᱫᱚᱵᱚᱱ ᱪᱤᱠᱟᱹᱭ ᱫᱟ ᱡᱮ ᱦᱮᱸ ᱦᱳᱭ ᱛᱚ ᱦᱟᱭ ᱤᱥᱠᱩᱞ ᱢᱤᱫ ᱰᱷᱟᱣ ᱠᱟᱛᱮ ᱮᱭᱤ ᱪᱮᱥ ᱠᱚ ᱮᱢ ᱠᱮᱫᱟ ᱦᱮᱸᱥᱮ
ᱦᱩᱸ ᱦᱩᱸ
ᱠᱟᱹᱴᱤᱡ ᱡᱟᱶᱟᱭ ᱠᱚ ᱞᱟᱜᱟᱣ ᱱᱟ ᱫᱮᱱ ᱟᱫᱚ ᱛᱟᱦᱞᱮ ᱡᱟᱶᱟᱭ ᱠᱟᱭ ᱢᱮ, ᱳᱦ ᱡᱟᱦᱟᱸ ᱠᱟᱛᱮ ᱜᱮᱠᱤᱱ ᱡᱚᱢ ᱜᱮᱭᱟ ᱦᱟᱸᱜ᱾ ᱠᱟᱹᱢᱤ ᱠᱟᱛᱮᱫ ᱨᱮᱦᱚᱸ ᱡᱟᱦᱟᱸ ᱠᱟᱛᱮᱫ ᱨᱮᱦᱚᱸ ᱩᱱᱤ ᱱᱤᱛᱚᱜ ᱵᱚᱱ ᱧᱮᱞ ᱞᱮᱠᱷᱟᱡ ᱥᱮ ᱢᱟᱱᱮ ᱟᱵᱚ ᱠᱚᱲᱟ ᱜᱤᱫᱽᱨᱟᱹ ᱠᱷᱚᱱ ᱠᱤᱱᱛᱩ ᱠᱩᱲᱤ ᱜᱤᱫᱽᱨᱟᱹᱣᱟᱜ ᱡᱟᱦᱟᱸᱱᱟᱜᱼᱼ ᱢᱟᱱᱮ ᱯᱟᱲᱦᱟᱜ ᱨᱮᱭᱟᱜ ᱦᱟᱨ ᱵᱟᱹᱲᱛᱤ ᱟᱠᱟᱱᱟ᱾ ᱮᱱᱛᱮ ᱨᱮᱦᱚᱸ ᱦᱮᱸ ᱦᱮᱸ ᱟᱨ ᱠᱩᱲᱤ ᱜᱤᱫᱽᱨᱟᱹ ᱫᱚ ᱤᱱᱟᱹ ᱴᱩ ᱢᱟᱱᱮ ᱠᱚᱲᱟ ᱜᱤᱫᱟᱹᱨ ᱠᱷᱚᱱ ᱦᱚᱸ ᱵᱷᱟᱲᱛᱤᱭᱟ ᱥᱮ ᱪᱮᱫ ᱠᱚ ᱞᱟᱹᱭᱟ ᱮᱯᱷᱳᱴ ᱠᱚ ᱮᱢᱟ ᱟᱛᱟᱵᱚᱱᱟ᱾
ᱮᱯᱷᱳᱴ ᱠᱚ ᱮᱢᱟᱣᱟᱜᱼᱟ ᱟᱨ ᱩᱱᱠᱩᱣᱟᱜ ᱡᱟᱦᱟᱸ ᱢᱟᱱᱮ ᱯᱟᱲᱦᱟᱜ ᱨᱮᱱᱟᱜ ᱤᱥᱠᱤᱞ ᱠᱚᱦᱚᱸ ᱯᱨᱟᱭ ᱧᱮᱞᱚᱜᱼᱟ
ᱜᱤᱫᱽᱨᱟᱹᱣᱟᱜ ᱦᱚᱸ ᱠᱟᱹᱴᱤᱡ ᱤᱥᱠᱤᱞ ᱫᱚ ᱵᱷᱟᱹᱜᱤ ᱜᱮᱛᱟ
ᱩᱱᱠᱩ ᱫᱚ ᱮᱠᱫᱚᱢ ᱢᱟᱱᱮ ᱩᱱᱠᱩ ᱫᱚ ᱟᱹᱰᱤ ᱢᱚᱱᱮ ᱢᱩᱨᱩ ᱠᱟᱛᱮᱜ ᱢᱟᱱᱮ ᱡᱟᱦᱟᱸᱴᱟᱜ ᱡᱟᱭᱜᱟ ᱨᱮ ᱥᱚᱝᱥᱟᱨ ᱜᱮ ᱞᱟᱹᱭ ᱢᱮ ᱥᱮ ᱟᱨ ᱵᱟᱝ ᱦᱚᱜ-ᱚᱭ ᱚᱞᱚᱜ ᱯᱟᱲᱦᱟᱜ ᱜᱮ ᱞᱟᱹᱭ ᱢᱮᱥᱮ ᱩᱱᱠᱩ ᱦᱚᱸ ᱢᱟᱱᱮ ᱥᱟᱡᱟᱣ ᱥᱟᱢᱴᱟᱣ ᱠᱟᱛᱮ ᱩᱱᱠᱩ ᱫᱚᱠᱚ ᱞᱟᱦᱟ ᱫᱟᱲᱮᱭᱟᱜᱼᱟ ᱛᱚ ᱱᱚᱣᱟ ᱡᱟᱭᱜᱟ ᱨᱮ ᱩᱱᱠᱩ ᱥᱩᱡᱳᱜᱽ ᱮᱢ ᱫᱚᱨᱠᱟᱨ ᱠᱟᱱᱟ ᱢᱟᱱᱮ ᱯᱨᱚᱛᱮᱠ ᱴᱤ ᱡᱟᱦᱟ ᱟᱛᱩ ᱚᱲᱟᱜ ᱨᱮᱱ ᱦᱚᱲ ᱨᱮᱱ ᱤᱭᱟᱹ ᱮᱸᱜᱟᱛ ᱟᱯᱟᱛ ᱠᱚ ᱢᱮᱱᱟᱜ ᱠᱚᱣᱟ ᱥᱮ ᱩᱱᱠᱩ ᱦᱚᱸ ᱮᱠᱫᱚᱢ ᱞᱟᱹᱠᱛᱤ ᱠᱟᱱᱟ ᱡᱮ ᱜᱤᱫᱟᱹᱨ ᱫᱟᱨᱟᱢ ᱯᱚᱨᱮ ᱠᱷᱚᱱ ᱜᱮ ᱠᱤᱱᱛᱩ ᱩᱱᱤ ᱤᱫᱤ ᱠᱟᱛᱮᱫ ᱠᱩᱲᱤ ᱜᱤᱫᱟᱹᱨ ᱦᱩᱭ ᱠᱟᱛᱮ ᱜᱮ ᱡᱟᱶᱟᱭ ᱞᱟᱹᱜᱤᱫ ᱡᱟᱶᱟᱭ ᱡᱟᱶᱟᱭ ᱠᱟᱛᱮᱫ ᱵᱟᱝ ᱩᱭᱦᱟᱹᱨ ᱠᱟᱛᱮᱫᱼᱼ ᱡᱮ ᱤᱧ ᱠᱟᱹᱴᱤᱡ ᱢᱟᱨᱟᱝ ᱦᱚᱲ ᱟᱭᱟ ᱤᱧ ᱪᱟᱹᱠᱨᱤ ᱵᱟᱹᱠᱨᱤ ᱛᱤᱧᱟᱹᱭ ᱦᱮᱸᱥᱮ᱾ ᱛᱟᱨᱯᱚᱨ ᱱᱟᱜ ᱦᱚᱭ ᱵᱚᱭᱚᱥ ᱛᱚ ᱢᱮᱱᱟᱜ ᱜᱮᱭᱟ᱾ ᱥᱮ ᱮᱠᱫᱚᱢ ᱥᱳᱞᱳ ᱵᱚᱪᱷᱚᱨ ᱩᱱᱤᱭᱟᱜ ᱡᱤᱭᱚᱱ ᱴᱟᱜ ᱜᱮ ᱚᱨᱫᱷᱮᱜ ᱡᱤᱭᱚᱱ ᱫᱚ ᱪᱟᱵᱟ ᱜᱚᱫ ᱠᱟᱜ ᱠᱟᱱᱟ ᱠᱚ ᱚᱸᱰᱮ ᱜᱮ᱾
ᱦᱮᱸ ᱦᱮᱸ᱾ ᱡᱟᱦᱟᱸᱨᱮ ᱡᱤᱭᱚᱱ ᱮᱦᱚᱵᱚᱜ ᱠᱟᱱᱟ ᱚᱸᱰᱮ ᱜᱮ ᱚᱸᱰᱮ ᱜᱮ ᱩᱱᱤᱭᱟᱜ ᱡᱤᱭᱚᱱ ᱫᱚᱠᱚ ᱪᱟᱵᱟ ᱜᱚᱫ ᱠᱟᱜ ᱠᱟᱱᱟ᱾
ᱛᱚ ᱱᱚᱣᱟ ᱫᱚ ᱠᱤᱱᱛᱩ ᱢᱟᱱᱮ ᱢᱤᱫ ᱥᱮᱫ ᱠᱟ ᱟᱹᱰᱤ ᱮ ᱢᱟᱨᱟᱝ ᱮᱯᱷᱮᱠᱴ ᱯᱟᱲᱟᱜ ᱠᱟᱱᱟ᱾ ᱯᱚᱨᱚᱵᱚᱨᱛᱤ ᱠᱤᱱᱛᱩ ᱚᱱᱟ ᱡᱤᱱᱤᱥᱴᱟᱜ ᱫᱚ ᱦᱩᱭ ᱤᱫᱤᱜ ᱠᱟᱱᱟ ᱟᱡ ᱦᱚᱸ ᱩᱱᱟᱹᱜ ᱟ ᱵᱟᱭ ᱥᱤᱠᱷᱱᱟᱹᱛ ᱠᱟᱱᱟ ᱛᱚ ᱟᱡ ᱨᱮᱱ ᱠᱩᱲᱤ ᱜᱤᱫᱽᱨᱟᱹ ᱦᱚᱸ ᱚᱱᱠᱟ ᱜᱮ ᱡᱟᱣᱟᱭᱚᱜ-ᱟᱭ ᱛᱟᱞᱦᱮ᱾ ᱦᱚᱸ-ᱚᱭ ᱡᱩᱫᱤ ᱢᱤᱫ ᱫᱷᱟᱣ ᱟ ᱟᱡ ᱡᱩᱫᱤ ᱥᱤᱠᱷᱱᱟᱹᱛ ᱮᱱᱟᱭ ᱱᱟᱯᱟᱭ᱾ ᱱᱟᱯᱟᱭ ᱦᱚᱲᱮ ᱵᱮᱱᱟᱣᱮᱱᱟ ᱦᱮᱸᱥᱮ ᱚᱱᱟ ᱢᱤᱫᱴᱤᱡ ᱦᱩᱭᱱᱟ ᱛᱟᱨᱯᱚᱨᱮ ᱠᱟᱹᱴᱤᱡ ᱪᱮᱫ ᱞᱮᱠᱟ ᱟᱵᱚ ᱫᱚᱵᱚᱱ ᱢᱚᱱᱮ ᱠᱚᱣᱟ ᱡᱮ ᱠᱩᱤ ᱜᱤᱫᱹᱨᱟ ᱫᱚ ᱪᱮᱫ ᱫᱟᱥᱤ ᱞᱮᱠᱟ ᱴᱟᱭᱤᱯ ᱦᱮᱸ ᱥᱮ ᱪᱮᱫ᱾ ᱠᱩᱲᱤ ᱜᱤᱫᱽᱨᱟ ᱫᱚ ᱚᱲᱟᱜ ᱨᱮ ᱛᱟᱦᱮᱱᱟᱭ, ᱚᱲᱟᱜ ᱨᱮ ᱛᱟᱦᱮᱱᱟᱭ ᱮ ᱤᱥᱤᱱ ᱵᱟᱥᱟᱝᱟᱭ, ᱠᱷᱟᱣᱟ ᱵᱚᱱᱟᱭ ᱦᱮᱱ-ᱛᱮᱱ ᱮᱱᱟᱹ ᱠᱚᱜᱮ᱾ ᱠᱤᱱᱛᱩ ᱦᱚᱜ-ᱚᱭ ᱡᱮ ᱤᱱᱟᱹ ᱠᱷᱚᱱᱟᱜ ᱩᱰᱩᱠᱚᱜ ᱞᱟᱹᱜᱤᱫ ᱛᱮ ᱫᱚ ᱠᱤᱱᱛᱩ ᱱᱤᱡᱮ ᱡᱟᱦᱟᱱᱟᱜ ᱪᱤᱠᱟᱹᱭᱟᱭ ᱡᱩᱫᱤ ᱦᱮᱸᱥᱮ ᱟᱡ ᱠᱤᱱᱛᱩ ᱮ ᱥᱟᱹᱫᱷᱤᱱ ᱵᱷᱟᱵᱛᱮ ᱦᱮᱸ ᱥᱮ ᱟᱡ ᱯᱷᱩᱨᱜᱟᱹᱞ ᱞᱮᱠᱟ ᱠᱟᱛᱮᱜ ᱟᱡ ᱠᱤᱱᱛᱩ ᱢᱟᱱᱮ ᱛᱟᱦᱮᱸ ᱫᱟᱲᱮᱭᱟᱜ ᱟᱞᱮ᱾ ᱡᱤᱭᱚᱱ ᱵᱷᱚᱨ᱾ ᱡᱮ ᱦᱚᱲᱟᱜ ᱦᱮᱸ ᱥᱮ ᱦᱚᱲᱟᱜ ᱞᱟᱛᱟᱨ ᱨᱮ ᱵᱟᱝ ᱛᱟᱦᱮᱱ ᱞᱟᱜᱟᱭᱮᱭᱟ᱾
ᱦᱮᱸ ᱦᱮᱸ᱾ ᱢᱟᱱᱮ ᱟᱭᱟᱜ ᱛᱮ ᱟᱭᱟᱜ ᱚᱫᱷᱤᱠᱮᱨᱮ ᱧᱮᱞ ᱧᱟᱢᱟᱭ, ᱦᱳᱭᱛᱳ ᱪᱟᱹᱠᱨᱤ-ᱵᱟᱹᱠᱨᱤ ᱵᱟᱝ ᱮ ᱧᱮᱞ ᱧᱟᱢᱟᱭ ᱠᱤᱱᱛᱩ ᱢᱮᱫ ᱛᱮ ᱢᱮᱫ ᱢᱟᱨᱥᱟᱞᱚᱜᱼᱟᱭ᱾
ᱢᱮᱫ ᱢᱟᱨᱥᱟᱞᱚᱜᱼᱟᱭ ᱮᱠᱟᱞ᱾ ᱛᱚ ᱦᱚᱱᱟ ᱠᱚ ᱫᱤᱠ ᱫᱤᱭᱮ ᱫᱚ ᱟᱨ ᱮ ᱢᱟᱱᱮ ᱡᱚᱛᱚ ᱠᱷᱚᱱᱟᱜ ᱢᱟᱲᱟᱝ ᱦᱩᱭᱩᱜ ᱠᱟᱱᱟ ᱥᱤᱠᱷᱱᱟᱹᱛ᱾ ᱥᱤᱠᱷᱱᱟᱹᱛ ᱡᱩᱫᱤ ᱵᱟᱝ ᱛᱟᱦᱮᱱᱟ ᱟᱡ ᱢᱟᱱᱮ ᱥᱚᱝᱥᱟᱨ ᱦᱚᱸ ᱵᱮᱥ ᱪᱮᱦᱨᱟ ᱵᱟᱭ ᱪᱟᱞᱟᱣ ᱫᱟᱲᱮᱭᱟᱜᱼᱟ᱾ ᱟᱨ ᱟᱭᱟᱜ ᱮᱱ ᱮ ᱦᱟᱯᱮᱱ ᱡᱟᱦᱟᱸᱭ ᱯᱚ-ᱯᱚᱝᱲᱟ ᱠᱚᱣᱟ ᱥᱮ ᱩᱱᱠᱩ ᱦᱚᱸ ᱠᱤᱱᱛᱩ ᱢᱚᱡᱽ ᱛᱮ ᱫᱚ ᱚᱱᱮ ᱢᱚᱡᱽ ᱰᱟᱦᱟᱨ ᱫᱚ ᱵᱟᱭ ᱩᱫᱩᱜ ᱫᱟᱲᱮᱭᱟ ᱠᱚᱣᱟ ᱛᱟᱦᱚᱞᱮ ᱮᱠᱟᱞ ᱢᱟᱱᱮ ᱩᱱᱠᱩ ᱠᱩᱲᱤ ᱜᱤᱫᱽᱟᱹᱨ ᱠᱤᱱᱛᱩ ᱵᱤᱥᱮᱥ ᱠᱚᱨᱮ ᱠᱚᱲᱟ ᱜᱤᱫᱽᱨᱟᱹ ᱛᱤᱱᱟᱹᱜᱴᱟ ᱢᱳᱨᱡᱟᱫᱟ ᱮᱢ ᱫᱚᱨᱠᱟᱨ ᱠᱟᱱᱟ ᱤᱭᱟᱹ ᱥᱤᱠᱷᱱᱟᱹᱛ ᱪᱮᱛᱟᱱ ᱦᱮᱸ ᱥᱮᱺ ᱠᱩᱲᱤ ᱜᱤᱫᱽᱟᱹᱨ ᱩᱱᱟᱹᱜᱴᱟ ᱢᱚᱨᱡᱟ ᱮᱢ ᱞᱟᱹᱠᱛᱤ ᱠᱟᱱᱟ ᱛᱚᱵᱮ ᱟᱹᱱᱤᱡ ᱢᱟᱱᱮ ᱦᱮᱸ ᱦᱮᱸ
ᱟᱵᱩᱣᱟᱜ ᱥᱚᱢᱟᱡᱽ ᱥᱮ ᱥᱟᱶᱛᱟ ᱥᱮ ᱚᱲᱟᱜ ᱦᱚᱸ ᱞᱟᱦᱟᱜ ᱛᱟᱵᱩᱱᱟ ᱩᱱ᱾
ᱤᱠᱟᱞ ᱮᱠᱟᱞ ᱮᱠᱟᱞ ᱮᱠᱥᱞᱟ ᱩᱸᱦ᱾
ᱢᱟᱱᱮ ᱟᱵᱚ ᱫᱚ ᱢᱟᱱᱮᱴᱟᱝ ᱢᱤᱫᱴᱟᱱ ᱢᱮᱫᱴᱟᱱ ᱚᱲᱟᱜ ᱵᱩᱱ ᱴᱷᱤᱠ ᱞᱮᱠᱷᱟᱱ ᱜᱮ ᱢᱟᱱᱮ ᱢᱤᱫᱟᱴᱱ ᱟᱛ ᱛᱩ ᱴᱤᱠᱚᱜᱼᱟ᱾ ᱢᱮᱱᱠᱷᱟᱱ ᱟᱹᱛᱩ ᱵᱩᱢ ᱴᱤᱠᱷ ᱞᱮᱠᱷᱟᱱ ᱜᱮ ᱢᱚᱴᱟᱢᱩᱴᱤ ᱢᱚᱴᱟᱢᱩᱴᱤ ᱢᱤᱫᱴᱟᱱ ᱫᱤᱥᱚᱢ ᱴᱷᱤᱠᱟᱹᱜᱼᱟ ᱱᱤᱝᱠᱟᱹ ᱤᱠᱟᱹᱛᱮ ᱴᱷᱤᱠ ᱩᱪᱤᱛ ᱠᱟᱱ ᱛᱟᱵᱩᱱᱟ ᱵᱟᱝ ᱠᱷᱟᱱ ᱫᱚ ᱟᱸ ᱢᱟᱱᱮ ᱮ ᱦᱳᱭᱛᱳ ᱦᱟᱸᱜ ᱡᱟᱦᱟᱸᱭ ᱨᱮᱱ ᱠᱩᱲᱤ ᱜᱤᱫᱽᱨᱟᱹ ᱠᱟᱱᱟᱭ ᱩᱱᱤ ᱜᱮ ᱞᱟᱹᱭᱟᱭ᱾ ᱤᱧ ᱨᱮᱱ ᱠᱩᱲᱤ ᱜᱤᱫᱽᱨᱟᱹ ᱤᱧᱼᱤᱧ ᱠᱷᱟᱣᱟᱣᱮ ᱟᱠᱟᱱᱟ ᱟᱯᱮ ᱫᱚ ᱪᱮᱫ᱾ ᱠᱤᱱᱛᱩ ᱱᱚᱣᱟ ᱡᱟᱭᱜᱟ ᱨᱮ ᱟᱵᱚ ᱢᱮᱱ ᱞᱟᱠ ᱞᱟᱹᱠᱛᱤ ᱠᱟᱱ ᱛᱟᱵᱩᱱᱟ ᱡᱟᱦᱟᱸᱭ ᱛᱚ ᱱᱚᱝᱠᱟ ᱥᱮ ᱟᱵᱚ ᱠᱚᱨᱮᱱ ᱡᱟᱦᱟᱸᱭ ᱵᱩᱡ ᱩᱪᱤᱛ ᱠᱟᱱ ᱛᱟᱵᱩᱱᱟ ᱱᱚᱣᱟ ᱠᱚᱨᱮ ᱟᱵᱚ ᱯᱨᱴᱮᱥᱴ ᱩᱪᱤᱛ ᱠᱟᱱ ᱛᱟᱵᱩᱱᱟ᱾
ᱮᱠᱟᱞ ᱮᱠᱟᱞ ᱮᱠᱷᱟᱞ᱾
ᱡᱮ ᱮᱸ ᱟᱢᱨᱮᱱ ᱠᱟᱱ ᱨᱮᱦᱚᱸᱭ ᱠᱤᱱ ᱛᱩ ᱱᱚᱣᱟ ᱫᱚ ᱵᱟᱹᱲᱤᱡ ᱡᱤᱱᱤᱥ ᱠᱟᱱᱟ᱾
ᱦᱮᱸ ᱦᱮᱸ ᱦᱮᱸ ᱦᱮᱸ᱾ ᱮᱠᱟᱞ ᱢᱟᱱᱮ ᱥᱟᱱᱟᱢ ᱠᱚᱜᱮ ᱟᱨ ᱟᱛᱩ ᱨᱮᱱ ᱥᱟᱱᱟᱢ ᱠᱚ ᱜᱮ ᱞᱟᱹᱭ ᱫᱚᱨᱠᱟᱨ ᱡᱮ ᱡᱩᱫᱤ ᱠᱚ ᱦᱮᱜᱱᱟ ᱡᱮ ᱵᱟᱝ ᱢᱟᱹᱭ